ᱦᱚᱭ ᱜᱚᱝᱠᱮ ᱟᱸᱡᱚᱢ ᱧᱟᱢᱮᱫ ᱟᱹᱞᱤᱧ ᱦᱟᱸᱜ᱾ ᱢᱚᱡᱽ ᱫᱷᱟᱨᱟ ᱜᱮ ᱟᱵᱮᱱ ᱜᱮ ᱟᱹᱞᱤᱧᱟᱜ ᱨᱚᱲ ᱚᱠᱟ ᱞᱮᱠᱟ ᱵᱮᱱ ᱟᱸᱡᱚᱢ ᱧᱟᱢᱮᱜᱼᱟ
ᱦᱚᱭ ᱱᱟᱯᱟᱭ ᱫᱷᱟᱨᱟ ᱜᱮ ᱟᱹᱰᱤ ᱠᱤᱞᱤᱭᱟᱨ ᱥᱟᱺᱦᱤᱡ ᱜᱮ ᱟᱸᱡᱚᱢ ᱧᱟᱢᱮᱜᱼᱟ ᱞᱤᱧ᱾
ᱟᱪᱷᱟ ᱟᱪᱷᱟ ᱟᱪᱷᱟ ᱛᱟᱦᱞᱮ ᱜᱚᱝᱠᱮ ᱠᱤᱫᱩᱵ ᱵᱟᱲᱟᱭ ᱱᱟᱵᱤᱱ᱾
ᱜᱚᱝᱠᱮ ᱠᱤᱫᱩᱵ ᱵᱟᱲᱟ ᱫᱚ ᱦᱟᱸᱜ ᱟᱸ ᱟᱹᱣᱨᱤ ᱦᱩᱭᱩᱜᱼᱟ ᱱᱚᱜᱚᱭ ᱩᱛᱩ ᱱᱤᱛᱚᱜ ᱠᱚ ᱪᱚᱸᱫᱟᱣ ᱠᱟᱫ᱾ ᱛᱟᱦᱞᱮ ᱟᱫᱚ ᱚᱱᱟ ᱜᱮ ᱦᱟᱸᱜ ᱛᱤᱱᱟᱹᱜ ᱜᱷᱟᱹᱲᱤᱡ ᱤᱥᱤᱱ ᱞᱟᱜᱟᱜ ᱠᱟᱱᱟ ᱛᱟᱨ ᱯᱚᱨᱮ ᱫᱚ ᱦᱟᱸᱜ ᱠᱤᱫᱩᱜ ᱵᱟᱲᱟ ᱦᱩᱭᱩᱜᱼᱟ᱾
ᱟᱪᱷᱟ ᱪᱷᱟ ᱪᱷᱟ
ᱟᱸ ᱜᱚᱝᱠᱮ ᱟᱵᱮᱱ ᱫᱚ ᱵᱮᱱ ᱡᱚᱢ ᱵᱟᱲᱟ ᱠᱮᱜᱼᱟ ᱪᱮᱥ᱾
ᱟᱹᱞᱤᱧ ᱦᱚᱸ ᱦᱟᱸᱜ ᱟᱹᱣᱨᱤ ᱞᱤᱧ ᱡᱚᱢᱟ ᱱᱤᱛᱚᱜ ᱢᱟᱱᱮ ᱫᱟᱠᱟ ᱩᱛᱩ ᱫᱚ ᱤᱥᱤᱱ ᱠᱟᱱᱟ ᱦᱟᱸᱜ ᱟᱫᱚ ᱢᱤᱥᱨᱟᱹᱧ ᱦᱟᱸᱜ ᱱᱤᱛᱚᱜ᱾ ᱛᱚ ᱠᱟᱴᱠᱚᱢᱮ ᱨᱤᱫ ᱮᱫ ᱠᱚᱣᱟ
ᱦᱳᱭ ᱜᱚᱢᱠᱮ ᱠᱟᱴᱠᱚᱢ ᱟᱹᱰᱤ ᱥᱤᱵᱤᱞ ᱜᱮᱵᱮᱱ ᱞᱟᱹᱭ ᱠᱮᱫ ᱫᱚ ᱜᱚᱢᱠᱮ
ᱦᱳᱭ ᱦᱳᱭ ᱟᱫᱚ ᱱᱤᱛᱚᱜ ᱫᱚ ᱟᱥᱟᱲ ᱵᱚᱸᱜᱟ
ᱪᱟᱨᱟᱣᱩᱞᱤ ᱫᱟᱜ ᱥᱟᱨᱥᱟᱣᱮᱱᱟ
ᱦᱳᱭ ᱦᱳᱭ ᱟᱫᱚ ᱱᱤᱛᱚᱜ ᱫᱚ ᱦᱟᱸᱜ ᱟᱥᱟᱲ ᱵᱚᱸᱜᱟ ᱫᱤᱱ ᱛᱚ ᱟᱫᱚ ᱠᱟᱴᱠᱚᱢ ᱠᱚᱫᱚ ᱦᱟᱸᱜ ᱫᱤᱱ ᱦᱤᱞᱳᱜ ᱜᱮᱞᱮ ᱥᱟᱵᱮᱫ ᱠᱚᱣᱟ
ᱚ ᱟᱪᱪᱷᱟ ᱟᱪᱪᱷᱟ ᱚᱸ ᱛᱟᱦᱚᱞᱮ ᱜᱚᱝᱠᱮ ᱱᱟᱯᱟᱭ ᱵᱟᱲᱟ ᱜᱮᱪᱚ
ᱦᱳᱭ ᱦᱳᱭ ᱟᱹᱞᱤᱧ ᱫᱚ ᱦᱟᱸᱜ ᱱᱤᱛ ᱫᱷᱟᱨᱟ ᱫᱚ ᱦᱟᱸᱜ ᱱᱟᱯᱟᱭ ᱵᱟᱲᱟ ᱜᱮ ᱦᱮᱱᱟᱜ ᱠᱟᱫ ᱞᱤᱧᱟᱹ ᱟᱹᱵᱤᱱ ᱜᱮ ᱪᱚᱝ ᱚᱠᱟ ᱞᱮᱠᱟ ᱦᱮᱱᱟᱜ ᱵᱤᱱ?
ᱦᱳᱭ ᱟᱹᱞᱤᱧ ᱦᱚᱸ ᱱᱤᱭᱟᱹ ᱜᱷᱟᱹᱲᱤᱡ ᱫᱚ ᱪᱟᱸᱫᱳ ᱵᱚᱸᱜᱟᱭᱟᱜ ᱫᱟᱭᱟ ᱢᱟᱭᱟᱛᱮ ᱱᱟᱯᱟᱭ ᱜᱮ ᱢᱮᱱᱟᱜ ᱞᱤᱧᱟᱹ
ᱟᱪᱪᱷᱟ ᱪᱷᱟ ᱪᱷᱟ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱟᱨ ᱚᱲᱟᱜ ᱠᱚᱨᱮ ᱫᱚ ᱜᱚᱝᱠᱮ ᱚᱠᱟ ᱞᱮᱠᱟ ᱦᱟᱸᱜ?
ᱦᱳᱭ ᱦᱳᱭ ᱜᱚᱢᱠᱮ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱟᱪᱪᱷᱟ ᱪᱷᱟ
ᱛᱚ ᱜᱚᱝᱠᱮ ᱪᱮᱛᱟᱱ ᱵᱚᱦᱚᱜ ᱠᱚᱦᱟᱸᱜ ᱵᱤᱥᱤ ᱠᱤᱪᱷᱩ ᱚᱠᱛᱚ ᱫᱚ ᱵᱟᱝ ᱠᱚ ᱮᱢ ᱠᱟᱫ ᱞᱟᱝᱟ,
ᱦᱳᱭ ᱦᱳᱭ ᱪᱮᱫ
ᱡᱟᱦᱟᱱᱟᱜ ᱢᱤᱫᱴᱟᱝ ᱥᱟᱛᱟᱢ ᱱᱤᱭᱟᱹᱞ ᱠᱟᱹᱴᱤᱡ ᱞᱟᱝ ᱜᱟᱞᱚᱪ ᱞᱮᱠᱷᱟᱱ ᱱᱟᱯᱟᱭ ᱠᱚᱜᱼᱟ
ᱦᱳᱭ ᱦᱳᱭ ᱦᱳᱭ ᱢᱟᱱᱮ ᱪᱮᱫ ᱤᱧ ᱞᱟᱹᱭᱟ ᱮᱱᱛᱮᱫ ᱱᱚᱜᱼᱚᱭ ᱡᱮ ᱢᱟᱨᱟᱝ ᱵᱚᱦᱚᱜ ᱠᱩᱻ ᱫᱟᱣ ᱠᱚ ᱮᱢ ᱠᱟᱫ ᱵᱚᱱᱟ ᱫᱤᱥᱚᱢ ᱨᱮᱱ ᱦᱚᱲ ᱠᱟᱛᱮᱜ ᱨᱚᱯᱚᱲ ᱨᱮᱭᱟᱜ ᱟᱫᱚ ᱚᱱᱟ ᱢᱟᱛᱚ ᱟᱹᱰᱤ ᱱᱟᱯᱟᱭ ᱠᱟᱛᱷᱟ ᱜᱮ ᱟᱫᱚ ᱚᱱᱟᱜᱮ ᱢᱟᱱᱮ ᱱᱤᱛᱚᱜ ᱫᱚ ᱡᱩᱫᱤ ᱫᱟᱣ ᱠᱚ ᱮᱢ ᱠᱟᱫ ᱵᱚᱱᱟ ᱟᱫᱚ ᱟᱵᱚ ᱫᱚ ᱪᱮᱥᱴᱟᱭᱟᱵᱚᱱ ᱡᱮ ᱫᱤᱥᱚᱢ ᱨᱮᱭᱟᱜ
ᱫᱤᱥᱚᱢ ᱨᱮᱭᱟᱜ ᱚᱠᱟ ᱞᱮᱠᱟ ᱟᱹᱨᱤᱪᱟᱹᱞᱤ ᱥᱮ ᱦᱟᱱᱟ ᱥᱮᱨᱣᱟ ᱠᱚᱵᱚ ᱤᱫᱤ ᱠᱟᱛᱮᱫ ᱵᱚᱱ ᱜᱚᱞᱚ ᱜᱟᱞᱚᱪᱟ ᱟᱫᱚ ᱢᱟ ᱠᱮ ᱚᱱᱟᱜᱮᱞᱤᱧ ᱞᱟᱹᱭᱮᱫ ᱛᱟᱦᱮᱸ ᱚᱠᱟᱴᱟᱜ ᱥᱟᱛᱟᱢ ᱤᱫᱤ ᱠᱟᱛᱮᱜ ᱠᱟᱹᱴᱤᱡ ᱞᱟᱝ ᱨᱚᱯᱚᱲᱟ
ᱟᱞᱤᱧ ᱫᱚ ᱱᱤᱭᱟᱹ ᱥᱟᱛᱟᱢ ᱜᱮᱞᱤᱧ ᱢᱚᱱᱮ ᱡᱚᱝ ᱠᱟᱱᱟ ᱡᱮ ᱵᱟᱝᱢᱟ ᱱᱚᱜᱼᱚᱭ ᱡᱮ ᱟᱵᱚᱨᱮᱱ ᱟᱹᱰᱤᱜᱟᱱ ᱮᱸ ᱧᱮᱞᱚᱜ ᱠᱟᱱᱟ ᱟᱸ ᱡᱮ ᱟᱵᱚᱨᱮᱱ ᱟᱵᱚᱨᱮᱱ ᱥᱟᱱᱛᱟᱲ ᱦᱚᱯᱚᱱ ᱡᱟᱦᱟᱸᱭ
ᱦᱳᱭ ᱦᱳᱭ
ᱡᱮ ᱧᱮᱞ ᱫᱟᱞᱤᱧ ᱱᱮᱛᱟᱨ ᱵᱮᱥᱤᱨ ᱵᱷᱟᱜᱽ ᱜᱤᱫᱽᱨᱟᱹ ᱱᱚᱶᱟ ᱥᱟᱱᱛᱟᱲᱤ ᱯᱟᱹᱨᱥᱤ ᱵᱟᱝ ᱠᱟᱛᱮᱫ ᱮᱴᱟᱜ ᱯᱟᱹᱨᱥᱤ ᱥᱮᱫ ᱢᱚᱱᱮ ᱜᱚᱴᱟ ᱠᱟᱛᱮᱫ ᱠᱚ ᱯᱟᱲᱦᱟᱜ ᱠᱟᱱᱟ᱾ ᱛᱚ ᱟᱹᱞᱤᱧ ᱫᱚᱞᱤᱧ ᱢᱮᱱ ᱱᱟ ᱡᱮ ᱟᱵᱚᱨᱮᱱ ᱜᱤᱫᱽᱨᱟᱹ ᱫᱚ ᱵᱟᱝᱢᱟ ᱱᱚᱶᱟ ᱛᱮᱜᱮ ᱯᱟᱲᱦᱟᱜ ᱟᱵᱚᱣᱟᱜ ᱯᱟᱹᱨᱥᱤ ᱟᱵᱚ ᱛᱮᱜᱮ ᱞᱟᱦᱟᱥᱮᱫ ᱵᱩᱱ ᱤᱫᱤ ᱢᱟ ᱥᱮ ᱟᱵᱤ ᱚᱱᱟ ᱛᱮᱜᱮ ᱵᱩᱱ ᱯᱟᱲᱦᱟᱜ ᱢᱟ, ᱛᱚ ᱚᱱᱟ ᱠᱚ ᱤᱫᱤ ᱠᱟᱛᱮᱫ ᱜᱮ ᱟᱵᱮᱱᱟᱜ ᱪᱮᱫ ᱚᱱᱟᱨᱮ ᱢᱮᱱ ᱨᱮᱱᱟᱜ ᱜᱚᱢᱠᱮ?
ᱪᱮᱫ ᱞᱤᱧ ᱞᱟᱹᱭᱟ ᱜᱚᱢᱠᱮ ᱟᱵᱩᱫᱚ ᱱᱤᱛᱚᱜ ᱫᱚ ᱦᱟᱸᱜ ᱟᱵᱩ ᱥᱟᱱᱛᱟᱲ ᱥᱟᱶᱛᱟᱨᱮ ᱟᱵᱚᱣᱟᱜ ᱱᱤᱡᱮᱨᱟᱜ ᱚᱞ ᱟᱠᱷᱚᱨ ᱦᱮᱱᱟᱜ-ᱟ ᱥᱮ ᱟᱵᱚ ᱟᱵᱚᱣᱟᱜ ᱡᱟᱱᱟᱢ ᱯᱟᱨᱥᱤ ᱛᱮᱵᱚᱱ ᱚᱞ ᱯᱟᱲᱦᱟᱣ ᱫᱟᱲᱮᱭᱟᱜ ᱠᱟᱱᱟ
ᱦᱳᱭ
ᱢᱮᱱ ᱠᱷᱟᱱ ᱜᱚᱝᱠᱮ ᱚᱞ ᱯᱟᱲᱦᱟᱣ ᱢᱟᱛᱚ ᱥᱟᱱᱟᱢ ᱦᱚᱲ ᱜᱮᱠᱚ ᱚᱞ ᱯᱟᱲᱦᱟᱜ, ᱢᱮᱱᱠᱷᱟᱱ ᱱᱤᱛᱚᱜ ᱫᱚ ᱦᱟᱸᱜ ᱵᱤᱫᱽᱫᱟᱹᱜᱟᱲ ᱠᱚᱨᱮ ᱥᱮ ᱢᱟᱨᱟᱝ ᱵᱤᱫᱽᱫᱟᱹᱜᱟᱲ ᱠᱚᱨᱮ ᱟᱵᱚᱣᱟᱜ ᱡᱟᱱᱟᱢ ᱯᱟᱨᱥᱤ ᱨᱮᱱ ᱢᱟᱪᱮᱫ ᱜᱮ ᱵᱟᱹᱱᱩᱜ ᱟᱠᱟᱫ ᱠᱚᱣᱟ ᱜᱚᱢᱠᱮ ᱚᱱᱟ ᱦᱚᱛᱮᱜ ᱛᱮᱦᱚᱸ ᱦᱳᱭᱛᱳ ᱟᱹᱞᱤᱧᱟᱜ ᱢᱚᱱᱮ ᱢᱮᱱᱫᱟ ᱡᱮ ᱚᱱᱟᱛᱮ ᱯᱟᱲᱦᱟᱜ ᱞᱟᱹᱜᱤᱫ ᱩᱱᱟᱹᱜ ᱵᱟᱝᱠᱚ ᱠᱩᱨᱩ ᱢᱩᱴᱩᱭᱮᱫᱟ᱾
ᱢᱮᱱᱠᱷᱟᱱ ᱧᱮᱞ ᱫᱚ ᱧᱮᱞ ᱧᱟᱢᱚᱜ ᱠᱟᱱ ᱜᱮᱭᱟ ᱱᱮᱛᱟᱨ ᱟᱹᱰᱤ ᱜᱟᱱ ᱤᱥᱼᱼ ᱥᱠᱩᱞ ᱥᱮ ᱠᱚᱞᱮᱡᱽ ᱠᱚᱨᱮ ᱦᱚᱸ ᱱᱚᱣᱟ ᱟᱵᱚᱣᱟᱜ ᱡᱟᱱᱟᱢ ᱯᱟᱹᱨᱥᱤ ᱢᱮᱱᱫᱚ ᱟᱵᱚᱣᱟᱜ ᱥᱟᱱᱛᱟᱲᱤ ᱦᱸ ᱱᱚᱣᱟᱛᱮ ᱟᱹᱰᱤᱜᱟᱱ ᱠᱚᱞᱮᱡᱽ ᱠᱚᱨᱮᱜ ᱜᱮ ᱜᱳᱴᱟ ᱥᱮ ᱤᱥᱠᱩᱞ ᱠᱚᱨᱮ ᱦᱚᱸ ᱟᱹᱰᱤᱜᱟᱱ ᱱᱚᱣᱟ ᱥᱟᱵᱡᱮᱴ ᱫᱚ ᱢᱮᱱᱟᱜ ᱟᱠᱟᱫ ᱜᱮᱭᱟ ᱢᱮᱱᱠᱷᱟᱱ ᱛᱵᱩ ᱨᱮᱦᱚᱸ ᱟᱹᱰᱤ ᱜᱟᱱ ᱜᱤᱫᱽᱨᱟᱹ ᱚᱱᱟᱛᱮ ᱯᱟᱲᱦᱟᱜ ᱨᱮ ᱢᱚᱱᱮ ᱵᱟᱝ ᱜᱚᱴᱟ ᱠᱟᱛᱮᱮᱫ ᱮᱴᱟᱜ ᱥᱟᱵᱽᱡᱮᱠᱴ ᱠᱚ ᱯᱟᱲᱦᱟᱜ ᱠᱟᱱᱟ
ᱟᱫᱚ ᱜᱚᱝᱠᱮ ᱚᱱᱟ ᱫᱚ ᱪᱮᱫ ᱵᱮᱱ ᱞᱟᱹᱭ ᱠᱮᱭᱟ ᱮᱱᱛᱮᱫ ᱟᱫᱚ ᱟᱹᱞᱤᱧ ᱦᱟᱸᱜ ᱞᱤᱧ ᱞᱟᱹᱭ ᱟᱵᱮᱱ ᱠᱟᱱᱟ ᱢᱤᱫᱴᱤᱡ ᱛᱮ ᱜᱷᱚᱴᱚᱱ ᱟᱞᱮ ᱥᱩᱨ ᱥᱩ ᱥᱩᱯᱩᱨ ᱦᱛᱳ ᱨᱮᱜ ᱦᱮᱸ ᱯᱩᱩᱱᱤᱭ ᱜᱤᱫᱤᱨᱛᱮ
ᱟᱪᱪᱷᱟ
ᱯᱮᱭᱟ ᱫᱚ ᱦᱟᱸᱜ ᱢᱩᱱᱰᱟᱹ ᱠᱟᱱᱟ ᱠᱚ ᱟᱨ ᱢᱤᱫᱴᱤᱡ ᱫᱚ ᱦᱟᱸᱜ ᱠᱟᱢᱟᱨ ᱠᱟᱱᱟᱭ
ᱦᱳᱭ
ᱟᱫᱚ ᱜᱚᱢᱠᱮ ᱟᱹᱞᱤᱧ ᱫᱚ ᱦᱟᱸᱜ ᱩᱱᱠᱩ ᱥᱟᱛᱮ ᱫᱚ ᱚᱱᱠᱟ ᱩᱯᱨᱩᱢ ᱫᱚ ᱵᱟᱝ ᱵᱟᱹᱱᱩᱜ ᱠᱟᱜ ᱛᱟᱹᱟᱞᱤᱧᱟ ᱢᱮᱱᱠᱷᱟᱱ ᱟᱫᱚ ᱟᱛᱼᱼ ᱠᱚᱨᱱ ᱦᱚᱲ ᱠᱚ ᱜᱟᱯᱟᱞ ᱢᱟᱨᱟᱨᱟᱣ ᱞᱤᱧ ᱟᱸᱡᱚᱢ ᱟᱠᱟᱫ ᱠᱚᱣᱟ ᱵᱟᱝᱢᱟ ᱩᱱᱠᱩ ᱥᱟᱱᱛᱟᱲᱤ ᱛᱮᱠᱚ ᱚᱱᱟᱨᱥ ᱮᱮᱫᱼᱟ ᱠᱚ ᱥᱮ ᱥᱟᱱᱛᱟᱲᱤ ᱟᱵᱚᱣᱟᱜ ᱮᱱᱛᱮᱫ ᱟᱵᱚᱣᱟᱜ ᱯᱟᱹᱨᱥᱤ ᱛᱮᱠᱚ ᱚᱱᱟᱨᱥᱮᱫᱼᱟ ᱠᱚ ᱟᱫᱚ ᱪᱚᱠᱷ ᱟᱹᱞᱤᱧ ᱞᱤᱧ ᱢᱮᱱ ᱮᱫᱟ ᱮᱴᱟᱜ ᱡᱟᱹᱛ ᱨᱮᱱ ᱦᱚᱲ ᱥᱮ ᱫᱤᱠᱩ ᱠᱚ ᱡᱚᱠᱷᱚᱱ ᱟᱵᱚᱣᱟᱜ ᱯᱟᱹᱨᱥᱤ ᱛᱮᱠᱚ ᱚᱱᱟᱨᱥ ᱮᱫᱟ ᱟᱵᱚ ᱦᱚᱸ ᱠᱟᱹᱴᱤᱡ ᱚᱱᱟ ᱨᱮᱫᱚ ᱠᱩᱨᱩᱢᱩᱴᱩ ᱮᱢ ᱫᱚᱨᱠᱟᱨ ᱛᱟᱵᱚᱱ
ᱟᱹᱞᱤᱧ ᱫᱚ ᱟᱹᱞᱤᱧᱟᱜ ᱢᱮᱱᱫᱚ ᱪᱮᱫ ᱟᱞᱤᱧ ᱡᱚᱠᱷᱚᱱ ᱯᱳᱞᱳ ᱠᱚᱞᱮᱡᱽ ᱨᱮᱞᱤᱧ ᱵᱷᱩᱨᱛᱤᱜᱼᱟ ᱟᱨᱠᱤ ᱩᱱ ᱡᱚᱠᱷᱚᱱ ᱟᱹᱰᱤ ᱜᱟᱱ ᱜᱮ ᱟᱞᱤᱧ ᱫᱚ ᱥᱟᱱᱛᱟᱲᱤ ᱛᱮᱜᱮ ᱯᱟᱲᱦᱟᱜ ᱨᱮᱱᱟᱜ ᱤᱪᱪᱷᱟᱹ ᱫᱚ ᱛᱟᱦᱮᱸ ᱠᱟᱱ ᱛᱟᱹᱟᱞᱤᱧᱟ ᱛᱚ ᱟᱹᱰᱤ ᱜᱟᱱ ᱜᱮ ᱵᱷᱚᱨᱛᱤ ᱢᱮᱱᱫᱟᱞᱤᱧ ᱡᱮ ᱟᱹᱰᱤ ᱯᱳᱭᱞᱳ ᱡᱚᱠᱷᱚᱱ ᱥᱟᱱᱛᱟᱞᱤ ᱛᱮᱞᱤᱧ ᱵᱷᱚᱨᱛᱤᱭᱮᱱᱟ ᱛᱚ ᱢᱟᱱᱮ ᱟᱹᱰᱤ ᱜᱟᱱ ᱜᱮ ᱟᱛᱳ ᱦᱚᱲ ᱠᱚᱠᱚ ᱠᱩᱞᱤ ᱵᱟᱲᱟ ᱠᱮᱫ ᱞᱤᱧᱟᱹ ᱡᱮ ᱵᱟᱝᱢᱟ ᱵᱟᱹᱵᱩ ᱥᱮ ᱪᱮᱫ ᱪᱮᱫ ᱛᱮᱢ ᱯᱟᱲᱦᱟᱜ ᱞᱟᱹᱜᱤᱫ ᱥᱮ ᱮᱸᱪᱮᱫ ᱚᱠᱟᱴᱟᱜ ᱥᱟᱵᱽᱡᱮᱠᱴ ᱛᱮᱢ ᱚᱱᱟᱨᱥ ᱞᱟᱹᱜᱤᱫ ᱛᱚ ᱩᱱᱨᱮ ᱤᱧᱤᱧ ᱢᱮᱛᱟᱫ ᱠᱚ ᱛᱟᱦᱮᱸᱫ ᱵᱟᱝᱢᱟ ᱥᱟᱱᱛᱟᱲᱤ ᱛᱮ ᱛᱚ ᱟᱹᱰᱤᱜᱟᱱ ᱦᱚᱲ ᱟᱛᱳ ᱴᱚᱞᱟᱮᱱ ᱟᱹᱰᱤᱜᱟᱱ ᱦᱚᱲ ᱠᱚ ᱢᱮᱛᱟᱣᱫᱤᱧ ᱛᱟᱦᱮᱸᱫ ᱵᱟᱝᱢᱟ ᱥᱟᱱᱛᱟᱲᱤ ᱛᱮᱢ ᱯᱟᱲᱦᱟᱜ ᱞᱟᱹᱜᱤᱫ ᱱᱚᱣᱟ ᱨᱮᱱᱟᱜ ᱞᱟᱯᱷᱟᱝ ᱥᱮᱫ ᱪᱮᱫ ᱦᱚᱸ ᱵᱟᱹᱱᱩᱜ ᱛᱟᱵᱚᱱᱟ ᱱᱚᱣᱟᱨᱮ ᱥᱟᱱᱛᱟᱲᱤ ᱛᱮ ᱯᱟᱲᱦᱟᱣ ᱠᱟᱛᱮᱮᱫ ᱪᱮᱫ ᱚᱠᱟᱨᱮ ᱪᱮᱫ ᱦᱚᱸ ᱵᱟᱝ ᱦᱚᱲ ᱵᱟᱝᱠᱚ ᱪᱤᱠᱟᱹ ᱫᱟᱲᱮᱭᱟᱜ ᱠᱟᱱᱟ ᱵᱟᱝ ᱩᱱᱨᱮ ᱟᱫᱚᱧ ᱢᱮᱛᱟᱜ ᱠᱟᱱᱟ ᱛᱟᱦᱮᱸᱫ ᱡᱩᱫᱤ ᱥᱟᱱᱟᱢ ᱦᱚᱲ ᱜᱮ ᱱᱚᱝᱠᱟ ᱜᱮ ᱪᱤᱱᱛᱟᱹ ᱫᱷᱟᱨᱟ ᱠᱟᱛᱮᱫ ᱚᱠᱚᱭ ᱦᱚᱸ ᱣᱟᱜ ᱟᱠᱚᱣᱟᱜ ᱡᱟᱱᱟᱢ ᱯᱟᱹᱨᱥᱤ ᱥᱮ ᱟᱵᱚᱣᱟᱜ ᱥᱟᱱᱛᱟᱲᱤ ᱯᱟᱹᱨᱥᱤ ᱛᱮ ᱵᱟᱵᱚᱱ ᱯᱟᱲᱦᱟᱜᱼᱟ ᱛᱟᱦᱚᱞᱮ ᱟᱵᱚᱣᱟᱜ ᱯᱟᱹᱨᱥᱤ ᱟᱵᱚ ᱛᱮᱜᱮ ᱵᱚᱱ ᱞᱮᱵᱮᱫ ᱞᱚᱴᱚᱢᱮᱜᱼᱟ
ᱦᱳᱭ ᱦᱳᱭ ᱦᱳᱭ ᱢᱟᱱᱮ ᱪᱮᱫ ᱤᱧ ᱞᱟᱹᱭᱟ ᱦᱳᱭ ᱢᱟ ᱟᱵᱤᱱ ᱞᱟᱹᱭ ᱵᱩᱨᱣᱞᱞᱤ ᱵᱤᱱ ᱛᱟᱦᱚᱞᱮ ᱛᱟᱯᱚᱨ ᱟᱹᱞᱤᱧ ᱨᱚᱲ ᱮᱫᱟ ᱦᱟᱸᱜ
ᱦᱮᱸ ᱢᱮᱱᱫᱟᱞᱤᱧ ᱡᱮ ᱱᱚᱣᱟ ᱡᱩᱫᱤ ᱟᱵᱚᱣᱟᱜ ᱯᱟᱹᱨᱥᱤ ᱟᱹᱞᱤᱧ ᱫᱚᱞᱤᱧ ᱢᱮᱱᱟ ᱵᱮᱥᱤᱨ ᱵᱷᱟᱜᱽ ᱜᱤᱫᱟᱹᱨ ᱜᱮ ᱵᱟᱝ ᱮᱴᱟᱜ ᱥᱟᱵᱡᱮᱠᱴ ᱛᱮ ᱯᱟᱲᱦᱟᱜ ᱠᱚᱫᱚ ᱵᱟᱹᱞᱤᱧ ᱵᱟᱨᱚᱱ ᱥᱮ ᱢᱟᱱᱟ ᱚᱱᱠᱟᱱᱟᱜ ᱠᱟᱛᱷᱟ ᱫᱚ ᱵᱟᱝ ᱠᱟᱱᱟ ᱢᱮᱱᱠᱷᱟᱱ ᱡᱮ ᱟᱵᱚᱣᱟᱜ ᱮᱠᱟᱞ ᱵᱟᱵᱚᱱ ᱯᱟᱲᱦᱟᱜᱼᱟ ᱡᱮ ᱟᱵᱚᱣᱟᱜ ᱠᱟᱹᱴᱤᱡ ᱦᱚᱸ ᱵᱟᱵᱚᱱ ᱵᱩᱡᱽ ᱵᱟᱲᱟᱭ ᱠᱟᱜᱼᱟ ᱱᱚᱜᱼᱱᱟ ᱠᱚᱫᱚ ᱮᱠᱫᱚᱢ ᱟᱞᱚ ᱦᱩᱭᱩᱜ ᱢᱟ ᱟᱹᱞᱤᱧᱟᱜ ᱢᱮᱱ ᱛᱮᱫᱚ
ᱦᱳᱭ ᱦᱳᱭ ᱟᱹᱞᱤᱧ ᱢᱟᱱᱮ ᱟᱹᱰᱤ ᱟᱵᱮᱱᱟᱜ ᱠᱟᱛᱷᱟ ᱟᱸᱡᱚᱢ ᱠᱟᱛᱮᱫ ᱟᱹᱰᱤ ᱫᱩᱠ ᱞᱤᱧ ᱟᱴᱠᱟᱨ ᱠᱮᱫᱮᱜᱼᱟ ᱟᱵᱚ ᱡᱩᱫᱤ ᱥᱟᱱᱛᱟᱲ ᱦᱚᱯᱚᱱ ᱠᱚᱜᱮ ᱦᱟᱸᱜ ᱡᱮ ᱱᱟᱣᱟ ᱦᱟᱨᱟ ᱡᱩᱣᱟᱹᱱ ᱯᱚᱯᱚᱝᱲᱟ ᱠᱚ ᱦᱟᱸᱜ ᱩᱱᱠᱩ ᱡᱩᱫᱤ ᱥᱟᱱᱛᱟᱲᱤ ᱯᱟᱹᱨᱥᱤ ᱥᱮ ᱟᱵᱚᱣᱟᱜ ᱡᱟᱱᱟᱢ ᱯᱟᱹᱨᱥᱤ ᱛᱮ ᱯᱟᱲᱦᱟᱜ ᱞᱟᱹᱜᱤᱫ ᱫᱤᱱ ᱫᱟᱲᱮ ᱵᱟᱠᱚ ᱮᱢᱟᱠᱚᱣᱟ ᱛᱟᱦᱚᱞᱮ ᱪᱤᱠᱟᱹᱛᱮ ᱩᱱᱠᱩ ᱦᱚᱸ ᱢᱚᱱᱮ ᱠᱮᱴᱮᱡ ᱠᱟᱛᱮ ᱠᱚ ᱞᱟᱦᱟᱜᱼᱟ
ᱮᱠᱫᱚᱢ ᱜᱚᱢᱠᱮ ᱟᱨ ᱱᱚᱣᱟ ᱥᱟᱱᱛᱟᱲᱤ ᱯᱟᱹᱨᱥᱤ ᱟᱵᱚᱣᱟᱜ ᱥᱚᱝᱵᱤᱫᱷᱟᱱ ᱨᱮ ᱫᱟᱣ ᱦᱟᱢᱮᱴ ᱞᱟᱹᱜᱤᱫ ᱛᱤᱱᱟᱹᱜ ᱞᱟᱹᱲᱦᱟᱹᱭ ᱛᱤᱱᱟᱹᱜ ᱩᱱᱟᱹᱜ ᱠᱤᱪᱷᱩ ᱠᱟᱛᱮᱫ ᱟᱵᱚ ᱥᱚᱝᱵᱤᱫᱷᱟᱱ ᱨᱮ ᱱᱚᱣᱟ ᱵᱚᱱ ᱥᱮᱞᱮᱫ ᱦᱚᱪᱚ ᱠᱟᱜᱼᱟ ᱟᱨ ᱥᱮᱞᱮᱫ ᱦᱚᱪᱚ ᱠᱟᱛᱮᱫ ᱦᱚᱸ ᱡᱩᱫᱤ ᱟᱵᱚ ᱦᱮᱸ ᱵᱟᱵᱚᱱᱻ ᱚᱱᱟ ᱵᱟᱵᱚᱱ ᱜᱩᱨᱩᱛᱛᱚᱼᱟ ᱥᱮ ᱚᱱᱟ ᱞᱟᱹᱯᱷᱟᱝ ᱥᱮᱫ ᱚᱱᱟ ᱟᱛᱮᱫ ᱵᱟᱵᱚᱱ ᱪᱟᱞᱟᱜᱼᱟ ᱛᱟᱦᱟᱞᱮ ᱟᱵᱚ ᱫᱚ ᱩᱱ ᱡᱚᱠᱷᱚᱱ ᱡᱟᱦᱟᱭ ᱠᱚ ᱟᱵᱚᱨᱮᱱ ᱦᱟᱯᱲᱟᱢ ᱠᱚᱥᱮ ᱠᱚ ᱞᱟᱹᱲᱦᱟᱹᱭ ᱞᱮᱫ ᱟᱹᱰᱤ ᱯᱷᱟᱹᱞᱛᱩ ᱠᱟᱱᱟ ᱛᱟᱠᱚᱣᱟ ᱛᱚ ᱛᱟᱦᱟᱞᱮ ᱚᱱᱟ ᱫᱚ ᱵᱚᱱ ᱯᱷᱟᱹᱞᱛᱩᱭᱮᱫ ᱛᱟᱠᱚᱣᱟ
ᱦᱳᱭ ᱦᱳᱭ ᱥᱮᱛᱚ ᱯᱷᱟᱹᱞᱛᱩ ᱜᱮ ᱦᱟᱸᱜ ᱵᱟ ᱟᱫᱚ ᱟᱵᱮᱱ ᱵᱮᱱ ᱞᱟᱹᱭ ᱠᱮᱫᱼᱟ ᱡᱮ ᱟᱵᱮᱱ ᱨᱮᱱ ᱟᱛᱳ ᱨᱮᱱ ᱮᱱᱛᱮᱜ ᱢᱟᱨᱟᱝ ᱦᱚᱲ ᱠᱚ ᱚᱱᱠᱟ ᱠᱚ ᱞᱟᱹᱭ ᱟᱫ ᱵᱮᱱᱟ ᱚᱱᱟ ᱫᱚ ᱟᱹᱰᱤ ᱫᱩᱠ ᱫᱚᱼᱫᱩᱠ ᱨᱮᱭᱟᱜ ᱠᱟᱛᱷᱟ ᱢᱮᱱᱠᱷᱟᱱ ᱟᱹᱞᱤᱧ ᱵᱤᱫᱟᱹᱞ ᱨᱮᱫᱚ ᱦᱟᱸᱜ ᱚᱱᱠᱟ ᱫᱚ ᱵᱟᱝ ᱦᱩᱭ ᱠᱟᱱᱟ ᱦᱟᱸᱜ ᱟᱹᱞᱤᱧ ᱦᱚᱸ ᱱᱚᱜᱼᱚᱭ ᱱᱤᱛᱚᱜ ᱠᱚᱞᱮᱡᱽ ᱨᱮᱜᱮᱞᱤᱧ ᱚᱞᱚᱜ ᱠᱟᱦᱱᱟ ᱟᱨ ᱥᱟᱱᱛᱟᱲᱤ ᱯᱟᱹᱨᱥᱤ ᱛᱮᱜᱮ ᱦᱟᱸᱜ ᱞᱤᱧ ᱚᱞᱚᱜ ᱠᱟᱱᱟ ᱟᱫᱚ ᱢᱮᱱᱠᱷᱟᱱ ᱟᱹᱞᱤᱧ ᱫᱚ ᱦᱟᱸᱜ ᱯᱳᱭᱞᱳ ᱫᱚ ᱦᱟᱸᱜ ᱵᱩᱡᱷ ᱡᱚᱦᱚᱸ ᱠᱚᱞᱮᱡᱽ ᱨᱮ ᱞᱤᱝᱻ ᱤᱭᱟᱹ ᱟ ᱫᱟᱹᱠᱷᱤᱞᱚᱜ
ᱦᱳᱭ
ᱛᱚᱠᱷᱚᱱ ᱫᱚ ᱦᱟᱸᱜ ᱟᱹᱞᱤᱧ ᱫᱚ ᱦᱟᱸᱜ ᱤᱛᱤᱦᱟᱥ ᱛᱮ ᱦᱟᱸᱜ ᱞᱤᱧ ᱫᱟᱹᱠᱷᱤᱞ ᱞᱮᱱᱟ ᱟᱫᱚ ᱟᱹᱞᱤᱧᱤᱡ ᱵᱟᱵᱟ ᱜᱮ ᱢᱮᱛᱟᱜ ᱞᱤᱧᱟᱹᱭ ᱡᱮ ᱦᱮᱸᱭᱟ ᱵᱟᱹᱵᱩ ᱟᱵᱚᱣᱟᱜ ᱡᱟᱱᱟᱢ ᱯᱟᱹᱨᱥᱤ ᱥᱮ ᱟᱵᱚᱣᱟᱜ ᱱᱤᱡᱮᱨᱟᱜ ᱯᱟᱹᱨᱥᱤ ᱛᱮ ᱯᱟᱹᱲᱦᱟᱹᱣ ᱨᱮᱭᱟᱜ ᱫᱟᱣ ᱠᱚ ᱮᱢ ᱟᱠᱟᱫ ᱵᱚᱱᱟ ᱟᱨ ᱮᱴᱟᱜ ᱯᱟᱹᱨᱥᱤ ᱛᱮᱢ ᱯᱟᱹᱲᱦᱟᱹᱜ ᱠᱟᱱᱟ ᱟᱫᱚ ᱛᱚᱠᱷᱚᱱ ᱟᱹᱞᱤᱧ ᱞᱤᱧ ᱢᱮᱱ ᱨᱩᱣᱟᱹᱲ ᱟᱫᱮ ᱛᱟᱦᱮᱸᱫ ᱡᱮᱻ ᱟᱹᱞᱤᱧᱻ ᱤᱧᱟᱹᱜ ᱢᱟ ᱚᱱᱟ ᱢᱟᱨᱮ ᱠᱟᱛᱷᱟ ᱠᱚ ᱜᱷᱟᱱᱴᱟ ᱨᱮᱭᱟᱜ ᱠᱟᱹᱴᱤᱡ ᱟᱞᱟᱫᱟ ᱜᱮ ᱨᱟᱹᱥᱠᱟᱹ ᱦᱮᱱᱟᱜ ᱛᱤᱧᱟᱹ ᱥᱮ ᱚᱱᱟ ᱠᱚ ᱥᱮᱸᱬᱟ ᱨᱮᱭᱟᱜ ᱟᱫᱚ ᱛᱚᱠᱷᱚᱱ ᱟᱹᱞᱤᱧᱤᱡ ᱵᱟᱵᱟ ᱜᱮ ᱢᱮᱛᱟᱫ ᱞᱤᱧ ᱛᱟᱦᱮᱸᱫ ᱡᱮ ᱟᱵᱚᱣᱟᱜ ᱥᱟᱱᱛᱟᱲ ᱥᱟᱶᱛᱟ ᱤᱫᱤ ᱠᱟᱛᱮ ᱛᱤᱱᱟᱹᱜ ᱠᱤᱪᱷᱩᱢ ᱵᱟᱰᱟᱭᱟ? ᱟᱫᱚ ᱛᱚᱠᱷᱚᱱ ᱟᱹᱞᱤᱧᱟᱜ ᱵᱚᱸᱦᱚᱜ ᱦᱚᱸ ᱛᱤᱸᱨᱩᱵ ᱜᱮ ᱛᱟᱦᱮᱸ ᱠᱟᱱᱟ᱾ ᱢᱟᱱᱮ ᱩᱱᱟᱹᱜ ᱠᱤᱪᱷᱩ ᱫᱚ ᱵᱟᱹᱞᱤᱧ ᱞᱟᱹᱭ ᱫᱟᱲᱮᱭᱟᱫᱟ ᱢᱮᱱᱫᱟᱭ ᱟᱵᱚ ᱥᱟᱱᱛᱟᱲ ᱥᱟᱶᱛᱟ ᱨᱮᱭᱟᱜ ᱜᱮ ᱢᱟᱨᱮ ᱠᱟᱛᱷᱟ ᱠᱚ ᱧᱮᱞ ᱢᱮᱥᱮ ᱩᱱᱟᱹ ᱠᱚ ᱚᱱᱟ ᱨᱮᱦᱚᱛᱚ ᱟᱹᱰᱤ ᱟᱭᱢᱟ ᱜᱟᱱ ᱜᱮ ᱢᱟᱨᱮ ᱠᱟᱛᱷᱟ ᱦᱮᱱᱟᱜ ᱠᱟᱜᱼᱟ ᱥᱮ ᱪᱮᱫ ᱠᱚ ᱪᱤᱠᱟᱹᱣ ᱟᱠᱟᱱᱟ ᱚᱠᱟ ᱞᱮᱠᱟᱛᱮ ᱵᱚᱱ ᱡᱟᱱᱟᱢ ᱠᱟᱱᱟ ᱚᱠᱟ ᱞᱮᱠᱟᱛᱮ ᱫᱷᱟᱹᱨᱛᱤ ᱥᱤᱨᱡᱟᱹᱣ ᱠᱟᱱᱟ ᱟᱵᱚ ᱥᱟᱱᱛᱟᱲᱤ ᱥᱟᱶᱛᱟ ᱨᱮᱦᱚᱸ ᱢᱮᱱᱟᱜ ᱠᱟᱜᱼᱟ ᱟᱨ ᱚᱱᱟ ᱡᱟᱦᱟᱸ ᱤᱛᱤᱦᱟᱥ ᱨᱮ ᱚᱱᱟ ᱫᱚ ᱠᱷᱟᱹᱞᱤ ᱚᱱᱟ ᱚᱠᱟ ᱞᱮᱠᱟᱛᱮ ᱨᱟᱡᱽ ᱠᱚ ᱦᱟᱛᱟᱣ ᱠᱟᱜᱼᱟ ᱥᱮ ᱚᱠᱟ ᱞᱮᱠᱟ ᱠᱟᱛᱮ ᱠᱚ ᱪᱤᱠᱟᱹᱣ ᱠᱟᱜᱼᱟ ᱚᱱᱟ ᱠᱚ ᱠᱟᱛᱷᱟ ᱜᱮ ᱢᱮᱱᱟᱜ ᱠᱟᱜᱼᱟ ᱟᱫᱚ ᱩᱱᱠᱩ ᱚᱲᱟᱜ ᱦᱚᱲᱟᱜ ᱠᱟᱛᱷᱟ ᱞᱮᱠᱟᱛᱮ ᱟᱹᱞᱤᱧ ᱦᱚᱸ ᱥᱟᱶᱛᱟᱞᱤ ᱯᱟᱹᱨᱥᱤ ᱛᱮᱜᱮ ᱞᱤᱧ ᱫᱟᱹᱠᱷᱤᱞ ᱮᱱᱟ ᱮᱱᱛᱮ᱾
ᱟᱹᱞᱤᱧ ᱦᱚᱸ ᱮᱱᱛᱮᱫ ᱯᱳᱭᱞᱳ ᱥᱮᱫ ᱫᱚ ᱡᱚᱠᱷᱚᱱ ᱟᱨᱠᱤ ᱤᱥᱠᱩᱞ ᱞᱤᱧ ᱯᱟᱹᱲᱦᱟᱹᱜ ᱩᱱ ᱡᱚᱠᱷᱚᱱ ᱟᱵᱚᱣᱟᱜ ᱥᱟᱱ ᱥᱟᱱᱛᱟᱲᱤ ᱟᱹᱨᱤ ᱪᱟᱹᱞᱤ ᱞᱟᱹᱭᱼᱞᱟᱠᱪᱟᱨ ᱥᱮ ᱥᱮᱸᱨᱣᱟᱹ ᱠᱚ ᱵᱟᱨᱮᱛᱮ ᱩᱱᱟᱹᱜ ᱠᱤᱪᱷᱩ ᱜᱮᱭᱟᱱ ᱫᱚ ᱵᱟᱝ ᱛᱟᱦᱮᱸ ᱠᱟᱱ ᱛᱟᱹᱞᱤᱧᱟ ᱢᱮᱱᱠᱷᱟᱱ ᱱᱚᱜᱼᱚᱭ ᱡᱮ ᱠᱚᱞᱮᱡᱽ ᱨᱮᱞᱤᱧ ᱨᱟᱠᱟᱵ ᱱᱟ ᱛᱟᱨᱯᱚᱨ ᱱᱚᱣᱟ ᱥᱟᱱᱛᱟᱲᱤ ᱯᱟᱹᱨᱥᱤ ᱛᱮᱞᱤᱧ ᱚᱞᱚᱜ ᱠᱟᱱᱟ ᱟᱵᱚᱣᱟᱜ ᱟᱹᱰᱤ ᱠᱤᱪᱷᱩ ᱟᱹᱨᱤ-ᱪᱟᱹᱞᱤ ᱞᱟᱹᱭ-ᱞᱟᱠᱪᱟᱨ ᱮᱸᱱᱮᱡ ᱥᱮᱸᱨᱮᱧ ᱥᱮᱸᱨᱣᱟᱹ ᱠᱚ ᱟᱹᱰᱤ ᱜᱟᱱ ᱜᱮᱞᱤᱧ ᱥᱮᱸᱬᱟ ᱠᱮᱜᱼᱟ ᱛᱚ ᱟᱹᱞᱤᱧ ᱫᱚᱞᱤᱧ ᱢᱮᱱᱟ ᱟᱵᱚ ᱥᱟᱱᱛᱟᱲ ᱨᱮᱱ ᱡᱟᱦᱟᱸ ᱛᱤᱱᱟᱹᱜ ᱜᱤᱫᱟᱹᱨ ᱱᱚᱣᱟ ᱠᱚᱫᱚ ᱟᱵᱚᱣᱟᱜ ᱟᱹᱨᱤ-ᱪᱟᱹᱞᱤ ᱥᱮ ᱞᱟᱹᱭ-ᱞᱟᱠᱪᱟᱨ ᱱᱚᱣᱟ ᱠᱚᱫᱚ ᱥᱮᱸᱬᱟ ᱮᱠᱫᱚᱢ ᱡᱟᱹᱨᱩᱲ ᱠᱟᱱ ᱜᱮᱭᱟ ᱡᱩᱫᱤ ᱵᱟᱢ ᱥᱮᱸᱬᱟᱭᱟ ᱛᱟᱦᱟᱞᱮ ᱟᱵᱚᱨᱮᱱ ᱦᱤᱡᱩᱜ ᱠᱟᱱ ᱯᱚᱸᱯᱚᱝᱲᱟ ᱠᱚ ᱟᱢ ᱪᱮᱫ ᱮᱢ ᱥᱤᱠᱷᱟᱹᱣ ᱫᱟᱲᱮᱭᱟᱭᱟ᱾ ᱟᱨ ᱵᱟᱝᱢᱟ ᱠᱟᱛᱷᱟ ᱦᱩᱭᱩᱜ ᱢᱟᱨᱮ ᱠᱟᱛᱷᱟ ᱵᱤᱜᱽᱜᱟᱱ ᱠᱟᱛᱷᱟ ᱚᱱᱟ ᱠᱚᱦᱚᱸ ᱟᱵᱚᱣᱟᱜ ᱥᱟᱱᱛᱟᱲᱤ ᱯᱟᱹᱨᱥᱤ ᱨᱮ ᱢᱮᱱᱟᱜᱼᱟ ᱯᱟᱹᱨᱥᱤ ᱥᱟᱸᱬᱮᱥ ᱢᱮᱱᱟᱜᱼᱟ ᱯᱟᱹᱨᱥᱤ ᱨᱮᱱᱟᱜ ᱤᱛᱤᱦᱟᱥ ᱢᱮᱱᱟᱜᱼᱟ ᱢᱟᱨᱮ ᱠᱟᱛᱷᱟ ᱢᱮᱱᱟᱜᱼᱟ ᱡᱚᱛ ᱡᱚᱛᱚ ᱨᱮᱱᱟᱜ ᱢᱮᱱᱟᱜᱼᱟ ᱢᱟᱨᱮ ᱮᱠᱫᱚᱢ ᱟᱵᱚ ᱡᱩᱫᱤ ᱥᱟᱱᱛᱟᱲᱤ ᱯᱟᱹᱨᱥᱤ ᱛᱮᱜᱮ ᱟᱢ ᱡᱩᱫᱤ ᱢᱚᱱᱮᱭᱟᱥᱮ ᱛᱟᱦᱚᱞᱮ ᱥᱟᱱᱛᱟᱲᱤ ᱯᱟᱹᱨᱥᱤ ᱛᱮᱜᱮ ᱟᱢ ᱵᱚᱦᱩ ᱠᱤᱪᱷᱩ ᱮᱸ ᱯᱟᱲᱦᱟᱣ ᱨᱮᱱᱟᱜ ᱮᱢ ᱫᱟᱲᱮᱭᱟᱜᱼᱟ ᱱᱚᱜᱼᱚᱭ ᱧᱮᱞᱮᱫ ᱜᱮᱭᱟᱢ ᱵᱮᱱ ᱦᱚᱞᱟ ᱢᱟᱫᱷᱮᱨ ᱠᱤᱪᱷᱩ ᱫᱤᱱ ᱞᱟᱦᱟ ᱠᱷᱚᱵᱚᱨ ᱠᱚᱵᱮᱱ ᱟᱸᱡᱚᱢᱟ ᱟᱠᱟᱫᱼᱟ ᱥᱮ ᱵᱟᱝ ᱡᱮ ᱵᱟᱝ ᱢᱟ ᱮᱸ ᱡᱷᱟᱲᱜᱨᱟᱢ ᱨᱮ ᱥᱟᱱᱛᱟᱲᱤ ᱛᱮ ᱵᱤᱭ ᱮᱰ ᱪᱟᱞᱩ ᱵᱟᱵ ᱵᱚᱫ ᱠᱷᱟᱹᱛᱤᱨ ᱫᱚᱢᱮ ᱠᱚ ᱡᱳᱡᱽᱫᱟᱨ ᱟᱠᱟᱟᱜᱼᱟ ᱟᱵᱚᱨᱮᱱ ᱥᱟᱱᱛᱟᱲ ᱜᱤᱫᱟᱹᱨ ᱠᱚ
ᱦᱳᱭ ᱦᱳᱭ ᱦᱳᱭ ᱧᱮᱞ ᱫᱚ ᱦᱟᱸᱜ ᱞᱤᱧ ᱧᱮᱞ ᱠᱟᱜ ᱜᱮᱭᱟ ᱟᱨ ᱚᱱᱟ ᱮᱠᱟᱞ ᱞᱟᱹᱠᱛᱤ ᱦᱚᱸ ᱞᱟᱹᱠᱛᱤ ᱠᱟᱱ ᱜᱮᱭᱟ
ᱮᱠᱫᱚᱢ ᱱᱤᱛᱚᱜ ᱥᱟᱱᱛᱟᱞᱤ ᱛᱮ ᱧᱮᱞᱚᱜ ᱠᱟᱱᱟ ᱮᱸ ᱵᱤᱭᱮ ᱠᱳᱨᱥ ᱦᱚᱸ ᱢᱮᱱᱟᱜ ᱜᱮᱭᱟ ᱟᱨ ᱮᱢ ᱮ ᱦᱚᱸ ᱢᱮᱱᱟᱜ ᱜᱮᱭᱟ ᱛᱚ ᱵᱟᱹᱱᱩᱜᱼᱟ ᱡᱟᱦᱟᱸ ᱚᱱᱟ ᱫᱚ ᱦᱩᱭᱩᱜ ᱠᱟᱱᱟ ᱵᱤᱭ ᱮᱰ ᱛᱚ ᱱᱚᱣᱟ ᱪᱟᱹᱞᱩ ᱨᱮᱱᱟᱜ ᱫᱟᱹᱵᱤ ᱛᱮᱜᱮ ᱟᱵᱚᱨᱮᱱ ᱟᱹᱰᱤᱜᱟᱱ ᱚᱱᱟ ᱠᱚᱨᱮᱱ ᱥᱩᱨ ᱥᱩᱯᱩᱨ ᱨᱮᱱ ᱟᱹᱞᱤᱧ ᱫᱚ ᱱᱟᱦᱟᱜ ᱥᱚᱦᱚᱢᱚᱛ ᱫᱚ ᱢᱮᱱᱟᱜ ᱞᱤᱧᱟ ᱢᱮᱱᱠᱷᱟᱱ ᱟᱹᱞᱤᱧ ᱫᱚ ᱚᱸᱰᱮ ᱠᱷᱚᱱᱟᱜ ᱟᱹᱰᱤ ᱥᱟᱹᱜᱤᱧ ᱛᱮᱱ ᱦᱚᱲ ᱠᱟᱱ ᱛᱮᱞᱤᱧ ᱵᱟᱹᱞᱤᱧ ᱥᱚᱦᱚᱨ ᱥᱮᱴᱮᱨ ᱫᱟᱲᱮ ᱠᱟᱜᱼᱟ ᱢᱮᱱᱠᱷᱟᱱ ᱩᱱᱠᱩᱣᱟᱜ ᱫᱟᱹᱵᱤ ᱟᱹᱰᱤ ᱪᱮᱦᱨᱟ ᱞᱤᱧ ᱠᱩᱥᱤ ᱟᱠᱟᱜᱼᱟ ᱟᱹᱞᱤᱧ ᱫᱚ
ᱦᱳᱭ ᱦᱳᱭ ᱫᱟ ᱢᱟᱛᱚ ᱱᱟᱯᱟᱭ ᱜᱮ ᱟᱫᱚ ᱥᱟᱱᱛᱟᱲᱤ ᱯᱟᱲᱦᱟᱣ ᱠᱟᱛᱮᱫ ᱦᱚᱸ ᱟᱹᱰᱤ ᱠᱤᱪᱷᱩ ᱜᱟᱱ ᱜᱮ ᱥᱮᱬᱟ ᱜᱟᱱᱚᱜᱼᱟ ᱟᱹᱞᱤᱧ ᱮᱱᱛᱮ ᱠᱟᱹᱴᱤᱡ ᱠᱷᱚᱞᱤᱧ ᱧᱮᱞ ᱟᱜᱩᱭ ᱫᱟ ᱡᱮ ᱯᱮᱲᱟ ᱠᱚᱠᱚ ᱦᱮᱡ ᱞᱮᱱ ᱠᱷᱟᱡ ᱢᱤᱫ ᱞᱚᱴᱟ ᱫᱟᱜ ᱠᱚ ᱮᱢᱟᱠᱚᱣᱟ ᱟᱨᱠᱚ ᱡᱚᱦᱟᱨ ᱟᱠᱚᱣᱟ ᱱᱤᱛᱚᱜ ᱟᱹᱞᱤᱧ ᱥᱟᱱᱛᱟᱲᱤ ᱯᱟᱹᱨᱥᱤ ᱞᱟᱲᱟ ᱜᱷᱟᱴᱟ ᱠᱟᱛᱮᱫ ᱥᱮ ᱚᱱᱟ ᱚᱞ ᱯᱟᱲᱦᱟᱣ ᱠᱟᱛᱮ ᱞᱤᱧ ᱵᱩᱡᱽ ᱠᱮᱫᱟ ᱡᱮ ᱢᱤᱫ ᱞᱚᱴᱟ ᱫᱟᱣ ᱨᱮᱭᱟᱜ ᱫᱚ ᱛᱤᱱᱟᱹᱜ ᱜᱟᱱ ᱮᱱᱮᱢ ᱢᱮᱱᱟᱜᱱᱟᱜ ᱟᱠᱟᱜᱼᱟ ᱦᱟᱸᱜ
ᱮᱠᱫᱚᱢ ᱮᱠᱫᱚᱢ
ᱡᱮ ᱚᱱᱟ ᱫᱚ ᱢᱤᱫᱴᱤᱡ ᱫᱟᱜ ᱥᱩᱢᱩᱱᱝ ᱫᱚ ᱦᱟᱸᱜ ᱵᱟᱝ ᱠᱟᱱᱟ ᱢᱤᱫ ᱞᱚᱴᱟ ᱫᱟᱜ ᱥᱩᱢᱩᱱ ᱫᱚ ᱵᱟᱝ ᱠᱟᱱᱟ ᱦᱟᱸᱜ ᱚᱱᱟᱨᱮ ᱟᱹᱰᱤ ᱠᱤᱪᱷᱩ ᱢᱟᱱ ᱥᱚᱱᱢᱟᱱ ᱫᱩᱞᱟᱹᱲ ᱟᱹᱰᱤ ᱟᱭᱢᱟ ᱜᱟᱱ ᱢᱮᱱᱟᱜ ᱟᱠᱟᱫᱼᱟ
ᱦᱳᱭ ᱚᱱᱟ ᱫᱚ ᱥᱩᱫᱩ ᱡᱟᱸᱜᱟ ᱟᱹᱨᱩᱵ ᱥᱮ ᱮᱸ ᱛᱤ ᱟᱨᱩᱵ ᱞᱟᱹᱜᱤᱫ ᱫᱚ ᱴᱩᱠᱩ ᱫᱚ ᱵᱟᱝ ᱠᱟᱱᱟ ᱚᱱᱟᱨᱮ ᱟᱹᱰᱤᱜᱟᱱ ᱤᱭᱟᱹ ᱢᱮᱱᱟᱜᱼᱟ ᱡᱮ ᱟᱵᱚᱣᱟᱜ ᱥᱮᱨᱣᱟ ᱞᱮᱠᱟᱛᱮ ᱟᱹᱰᱤᱜᱟᱱ ᱚᱱᱟᱨᱮ ᱢᱟᱱ ᱥᱚᱱᱢᱟᱱ ᱥᱮ ᱟᱨᱚ ᱟᱭᱢᱟ ᱜᱟᱱ ᱟᱹᱰᱤ ᱠᱤᱪᱷ ᱜᱟᱱ ᱜᱮ ᱢᱮᱱᱟᱜᱼᱟ᱾
ᱦᱳᱭ ᱦᱳᱭ ᱟᱨ ᱥᱟᱱᱛᱟᱞᱤ ᱯᱟᱹᱨᱥᱤ ᱨᱮᱦᱚᱸ ᱛᱚ ᱜᱚᱝᱠᱮ ᱡᱮᱢᱚᱱ ᱵᱟᱝᱞᱟ ᱛᱮᱫᱚ ᱠᱚ ᱢᱮᱱ ᱟᱠᱟᱜᱼᱟ ᱵᱮᱠᱚᱨᱚᱱ ᱚᱱᱟ ᱥᱟᱱᱛᱟᱞᱤ ᱛᱮᱦᱚᱸ ᱛᱚ ᱨᱚᱱᱚᱲ ᱦᱮᱱᱟᱜ ᱠᱟᱜᱼᱟ ᱚᱱᱟ ᱠᱚ ᱥᱮᱬᱟ ᱦᱚᱸᱛᱚ ᱛᱚ ᱟᱹᱰᱤᱜᱟᱱ ᱜᱮ ᱞᱟᱹᱠᱛᱤᱭᱟᱵᱚᱱ ᱠᱟᱱᱟ ᱛᱚᱵᱮ ᱨᱮᱥᱮ ᱟᱵᱚ ᱚᱱ ᱡᱩᱛ ᱥᱟᱺᱦᱤᱡ ᱵᱚᱱ ᱨᱚᱲ ᱫᱟᱲᱮᱭᱟᱜᱼᱟ
ᱮᱠᱫᱚᱢ ᱜᱚᱝᱠᱮ
ᱵᱟᱠᱷᱟᱡ ᱫᱚ ᱜᱚᱢᱠᱮ ᱨᱚᱲ ᱢᱟᱛᱚ ᱡᱚᱛᱚ ᱦᱚᱲ ᱵᱚᱱ ᱨᱚᱲ ᱠᱟᱱ ᱵᱟᱠᱷᱟᱡ ᱨᱚᱲ ᱠᱟᱛᱮ ᱡᱚᱛᱚ ᱦᱚᱲ ᱥᱟᱱᱛᱟᱲ ᱨᱚᱲ ᱠᱟᱛᱮᱫ ᱦᱟᱸᱜ ᱡᱚᱛᱚ ᱦᱚᱲ ᱛᱚ ᱟᱨ ᱜᱟᱭᱱᱟᱦᱟᱨᱤ ᱥᱮ ᱚᱱᱚᱲᱦᱤᱭᱟᱹ ᱥᱮ ᱚᱱᱚᱞᱤᱭᱟᱹ ᱫᱚ ᱵᱟᱵᱚᱱ ᱵᱮᱱᱟᱜ ᱠᱟᱱᱟ ᱥᱮ ᱚᱱᱟ ᱛᱮᱞᱤᱧ ᱢᱮᱱᱟ ᱥᱟᱱ ᱛᱟᱲᱤ ᱥᱮᱬᱟ ᱫᱚ ᱮᱠᱫᱚᱢ ᱮᱠᱟᱞ ᱜᱮ ᱞᱟᱹᱠᱛᱤᱜᱤᱭᱟ ᱥᱮ ᱡᱟᱹᱨᱩᱲ ᱜᱮᱭᱟ
ᱮᱠᱫᱚᱢ ᱜᱚᱝᱠᱮ ᱮᱠᱫᱚᱢ ᱩᱸᱦᱩ ᱟᱫᱚ ᱚᱱᱠᱟ ᱜᱮ ᱟᱹᱰᱤ